ᱚ ᱪᱮᱫ ᱜᱮᱵᱮᱱ ᱪᱟᱞᱟ
ᱪᱮᱫ ᱦᱚᱸ ᱵᱟᱝ ᱱᱚᱜᱼᱚᱭ ᱛᱟᱲᱟᱢ ᱫᱟᱹᱧ, ᱱᱚᱛᱮ ᱠᱟᱹᱴᱤᱡ ᱤᱭᱟᱹ ᱜᱟᱰᱟ ᱥᱮᱫ ᱤᱧ ᱪᱟᱜ ᱠᱟᱱᱟ ᱾
ᱚᱻ ᱱᱟᱯᱟᱭ ᱵᱟᱲᱟ ᱜᱮᱭᱟᱵᱤᱱ ᱛᱚ ᱛᱟᱦᱞᱮ?
ᱱᱟᱯᱟᱭ ᱢᱟᱱᱮ ᱵᱮᱥ ᱪᱮᱦᱨᱟ, ᱟᱹᱰᱤ ᱡᱩᱛ, ᱟᱹᱰᱤ ᱪᱮᱦᱨᱟ, ᱟᱹᱰᱤ ᱪᱮᱦᱨᱟ ᱵᱩᱡᱷᱟᱹᱜ ᱠᱟᱱᱟ ᱥᱮᱛᱟᱜ ᱯᱟᱭᱟᱨ ᱨᱮ ᱾
ᱵᱮᱨᱟᱥ ᱠᱚ ᱦᱩᱭᱮᱱ ᱛᱟᱵᱮᱱᱟ ᱥᱮ ᱵᱟᱝ ᱛᱟᱦᱞᱮ?
ᱵᱮᱨᱟᱥ ᱵᱮᱨᱟᱥ ᱵᱟᱝ ᱦᱩᱭ ᱠᱟᱱᱟ᱾ ᱟᱢᱟᱜ ᱦᱩᱭ ᱠᱟᱱᱟ?
ᱚ ᱦᱩᱭ ᱟᱠᱟᱱᱟ᱾
ᱚᱻ ᱟᱪᱪᱷᱟ ᱴᱷᱤᱠ ᱟᱪᱷᱮ, ᱫᱟᱠᱟ ᱠᱚᱢ ᱡᱚᱢ ᱠᱮᱫᱟ ᱥᱮ ᱪᱮᱫ?
ᱫᱟᱠᱟ ᱠᱚᱫᱚ ᱟᱣᱨᱤᱧ ᱡᱚᱢᱟ, ᱦᱚᱸᱜᱼᱚᱭ ᱡᱚᱢ ᱞᱟᱹᱜᱤᱫ ᱤᱧ ᱱᱤᱛᱚᱜ ᱜᱮ ᱦᱟᱸᱜ ᱾
ᱚ ᱟᱪᱪᱷᱟ ᱟᱪᱪᱷᱟ ᱛᱟᱦᱚᱞᱮ ᱴᱷᱤᱠ ᱜᱮᱭᱟ᱾ ᱫᱟᱠᱟ ᱡᱚᱢ ᱠᱟᱛᱮᱫ ᱡᱟᱦᱟᱸ ᱥᱮᱫ ᱪᱟᱞᱟᱜ ᱨᱮᱱᱟᱜ ᱢᱮᱱᱟᱜ ᱛᱟᱢᱟ?
ᱪᱟᱞᱟᱜ ᱦᱩᱭᱩᱜᱼᱟ, ᱵᱟᱹᱫᱽ ᱥᱮᱡ ᱦᱟᱸᱜ ᱠᱟᱹᱴᱤᱡ ᱾
ᱚ ᱠᱟᱹᱢᱤᱢ ᱪᱟᱞᱟᱜ ᱛᱮᱦᱮᱧ ᱦᱚᱸ ᱟᱨᱦᱚᱸ?
ᱦᱳᱭ ᱨᱚᱦᱚᱭ ᱵᱟᱲᱟ ᱠᱚ ᱦᱩᱭᱩᱜ ᱠᱟᱱᱟ ᱛᱚ, ᱚᱲᱟᱜ ᱨᱮᱱᱟᱜ ᱜᱮ ᱾
ᱚᱸ, ᱟᱪᱪᱷᱟ ᱚᱲᱟᱜ ᱨᱮᱱᱟᱜ ᱜᱮᱢ ᱨᱚᱦᱚᱭᱮᱫᱟ ᱤᱧ ᱞᱤᱭᱫᱤᱧ ᱯᱟᱞᱮᱫ ᱦᱚᱲᱟᱜ ᱮᱢ ᱪᱟᱞᱟᱜ ᱠᱟᱱᱟ ᱥᱮ ᱪᱮᱫ?
ᱦᱚᱲᱟᱜ ᱫᱚ ᱵᱟᱝ ᱜᱮ ᱚᱲᱟᱜ ᱠᱚᱨᱮᱱᱟᱜ ᱜᱮ ᱨᱚᱦᱚᱭ ᱵᱟᱲᱟ ᱦᱩᱭᱩᱜ ᱠᱟᱱᱟ ᱾
ᱚ ᱴᱷᱤᱠ ᱜᱮᱭᱟ᱾ ᱚᱲᱟᱜ ᱠᱚᱨᱮᱱᱟᱜ ᱯᱩᱭᱞᱳ ᱨᱚᱦᱚᱭ ᱪᱟᱵᱟ ᱜᱮ ᱵᱷᱟᱜᱤᱭᱟ, ᱛᱟᱨᱯᱚᱨᱮ ᱦᱚᱲᱟᱜ ᱵᱚᱨᱚᱢ ᱠᱚᱨᱟᱣ ᱨᱮᱦᱚᱸ ᱴᱷᱤᱠ ᱜᱮᱭᱟ ᱥᱮ ᱪᱮᱫ ᱦᱮᱸ?
ᱦᱳᱭ, ᱚᱲᱟᱜ ᱨᱮᱱᱟᱜ ᱜᱮ ᱯᱳᱭᱞᱳ ᱪᱟᱵᱟ ᱦᱩᱭᱩᱜᱼᱟ᱾ ᱛᱟᱨᱯᱚᱨ ᱵᱟᱭᱨᱮ ᱦᱚᱲᱟᱜ ᱫᱚᱢ ᱨᱚᱦᱚᱭ ᱵᱟᱲᱟᱭᱟ ᱾
ᱦᱳᱭ ᱵᱟᱠᱷᱟᱱ ᱵᱟᱭᱨᱮ ᱨᱮᱱᱟᱜ ᱫᱚ ᱛᱟᱦᱮᱱ ᱜᱮᱭᱟ᱾ ᱦᱮᱸᱥᱮ ᱱᱤᱡᱮᱨᱟᱜ ᱜᱮ ᱯᱳᱭᱞᱳ ᱢᱩᱪᱟᱹᱫ ᱞᱮᱢ ᱾ ᱛᱟᱨᱯᱚᱨ ᱵᱟᱭᱨᱮ ᱨᱮᱱᱟᱜ ᱵᱷᱟᱹᱜᱤ ᱵᱷᱟᱹᱜᱤ ᱟᱫᱚ ᱟᱞᱮ ᱦᱚᱸ ᱨᱚᱦᱚᱭ ᱦᱩᱭᱩᱜ ᱠᱟᱱᱟ ᱾ ᱚ ᱦᱳᱭ ᱵᱟᱠᱷᱟᱱ ᱦᱚᱞᱟ ᱱᱚᱜ ᱤᱧ ᱪᱟᱞᱟᱣ ᱞᱮᱱᱟ, ᱛᱮᱦᱮᱧ ᱵᱷᱤᱛᱟᱹᱧ ᱪᱟᱴᱟᱠ ᱴᱚ ᱠᱟᱫᱟ ᱟᱫᱚ ᱚᱱᱟᱜ ᱜᱮ ᱦᱟᱸᱜ ᱦᱚᱴᱚᱣ ᱠᱟᱫᱟ ᱟᱫᱚ ᱚᱱᱟᱜᱮ ᱱᱟᱜ ᱠᱟᱢᱤᱱ ᱯᱟᱸᱡᱟ ᱛᱮᱦᱤᱧᱤᱧ ᱪᱟᱞᱟᱜᱼᱟ᱾ ᱠᱟᱹᱢᱤᱱ ᱠᱚ ᱠᱟᱹᱴᱤᱡ ᱧᱮᱞ ᱠᱚᱛᱮ ᱟᱫᱚ ᱩᱱᱠᱩᱧ ᱟᱹᱜᱩ ᱠᱚᱣᱟ ᱟᱨᱠᱤ, ᱱᱤᱛᱳᱜ ᱨᱚᱦᱚᱭ ᱪᱚ ᱠᱩᱣᱟᱹᱧ ᱦᱟᱸᱜ ᱾
ᱛᱤᱱᱟᱹᱜ ᱜᱟᱱ ᱫᱚᱯᱮ ᱨᱚᱦᱚᱭ ᱠᱮᱫᱟ?
ᱨᱚᱦᱚᱭ ᱫᱚ ᱫᱚᱥ ᱠᱟᱴᱷᱟᱧ ᱨᱚᱦᱚᱭ ᱠᱟᱜᱼᱟ ᱟᱨ ᱢᱚᱱᱮ ᱦᱩᱭᱩᱜ ᱠᱟᱱᱟ ᱟᱨ ᱠᱤᱪᱷᱩ ᱢᱟᱱᱮ ᱟᱨ ᱫᱚᱥ ᱠᱟᱴᱷᱟ ᱵᱟᱜᱷᱤ ᱵᱟᱠᱤ ᱢᱮᱱᱟᱜᱼᱟ ᱟᱨᱠᱤ ᱚᱱᱟ ᱞᱟᱹᱜᱤᱫ ᱾ ᱵᱮᱵᱚᱥᱛᱷᱟ ᱦᱩᱭᱩᱜ ᱠᱟᱱᱟ ᱠᱟᱹᱢᱤᱱ ᱠᱚ ᱾
ᱚ ᱢᱟᱱᱮ ᱛᱚᱞᱟ ᱠᱚᱫᱚ ᱛᱩᱫ ᱦᱩᱭ ᱠᱟᱱᱟ ᱥᱮ ᱟᱣᱨᱤ ᱦᱩᱭᱩᱜᱼᱟ?
ᱛᱚᱞᱟ ᱛᱚᱞᱟ ᱠᱚᱫᱩᱧ ᱛᱩᱫ ᱦᱚᱪᱚ ᱠᱟᱫᱟ ᱛᱚᱞᱟ ᱠᱚ ᱛᱩᱫ ᱦᱚᱪᱚ ᱠᱟᱫ ᱠᱩᱣᱟᱹᱧ ᱾ ᱠᱤᱪᱷᱩ ᱢᱟᱱᱮ ᱠᱤᱪᱷᱩ ᱫᱩᱧ ᱛᱩᱫ ᱦᱚᱪᱚ ᱟᱠᱟᱫ ᱠᱚᱣᱟ ᱞᱟᱦᱟ ᱨᱮ ᱡᱚᱠᱷᱚᱱ ᱦᱟᱱᱮ ᱫᱚᱥ ᱠᱟᱴᱷᱟ ᱠᱚ ᱨᱚᱦᱚᱭ ᱠᱮᱫ ᱫᱚ ᱩᱱ ᱨᱮᱜᱮ ᱛᱩᱫ ᱠᱚᱨᱟ ᱢᱮᱱᱟᱜᱼᱟ ᱾ ᱟᱫᱚ ᱠᱟᱹᱢᱤᱱ ᱠᱚ ᱦᱳᱭ ᱟᱫᱚ ᱚᱱᱟ ᱯᱚᱨ ᱟᱫᱚ ᱠᱟᱹᱢᱤᱱ ᱜᱮ ᱟᱣᱨᱤᱧ ᱧᱟᱢ ᱠᱚᱣᱟ ᱾
ᱚ ᱾
ᱟᱫᱚ ᱠᱟᱹᱢᱤᱱ ᱯᱟᱸᱡᱟ ᱜᱮ ᱦᱟᱸᱜ ᱱᱤᱛᱳᱜ ᱪᱟᱞᱟᱜ ᱦᱩᱭᱩᱜ ᱛᱤᱧᱟ ᱠᱟᱹᱢᱤᱱ ᱯᱟᱸᱡᱟ ᱪᱟᱞᱟᱣ ᱯᱚᱨ ᱩᱱᱠᱩ ᱜᱮ ᱧᱟᱢᱮᱫ ᱠᱩᱣᱟᱹᱧ ᱥᱮ ᱵᱟᱝ ᱦᱟᱸᱜ ᱛᱟᱦᱚᱞᱮ ᱚᱱᱟ ᱵᱟᱠᱤ ᱡᱟᱦᱟᱧ ᱛᱩᱫ ᱦᱚᱪᱚ ᱠᱟᱫ ᱠᱚᱫᱚ ᱚᱱᱟ ᱦᱚᱧ ᱨᱚᱦᱚᱭ ᱪᱚ ᱠᱚᱣᱟ ᱾
ᱚ ᱟᱞᱮ ᱫᱚ ᱚᱝᱠᱟᱜᱮ ᱚᱱᱠᱟ ᱛᱩᱫ ᱫᱚ ᱠᱟᱜ ᱠᱚᱣᱟᱞᱮ ᱟᱫᱚ ᱠᱟᱹᱢᱤᱱ ᱜᱮ ᱵᱟᱠᱚ ᱦᱮᱡ ᱟᱞᱮ ᱠᱟᱱᱟ ᱠᱚ ᱾
ᱚ ᱟᱢᱦᱚᱸ ᱠᱟᱹᱢᱤᱱ ᱵᱟᱢ ᱧᱟᱢᱮᱫ ᱠᱚᱣᱟ?
ᱚᱸᱦᱚᱜ ᱥᱮ ᱾
ᱦᱚ ᱦᱚ ᱥᱮᱢ ᱯᱨᱳᱵᱞᱮᱢ ᱛᱟᱦᱚᱞᱮ ᱾
ᱟᱪᱪᱷᱟ ᱪᱷᱟ ᱴᱷᱤᱠ ᱜᱮᱭᱟ ᱛᱟᱦᱚᱞᱮ ᱪᱟᱞᱟᱣ ᱦᱩᱭᱩᱜᱼᱟ ᱢᱚᱴᱟᱢᱩᱴᱤ ᱠᱟᱹᱢᱤᱱ ᱯᱟᱸᱡᱟ ᱪᱟᱞᱟᱣ ᱦᱩᱭᱩᱜᱼᱟ ᱦᱟᱸᱜ,
ᱦᱳᱭ ᱜᱟᱰᱟ ᱠᱚ ᱵᱟᱱᱚᱜ ᱠᱟᱱᱟ ᱥᱮ ᱵᱟᱝ ᱛᱟᱦᱚᱞᱮ ᱟᱯᱮ ᱥᱮᱫ?
ᱚ ᱜᱟᱰᱟ ᱦᱚᱻ ᱫᱚᱢᱮ ᱵᱟᱱ ᱥᱮ ᱦᱟᱱᱮ ᱜᱟᱰᱟ ᱯᱟᱨᱚᱢ ᱦᱟᱱᱛᱮ ᱱᱟᱜ ᱤᱭᱟᱹ ᱪᱮᱫ ᱦᱚᱸ ᱨᱚᱦᱚᱭ ᱵᱟᱝ ᱜᱟᱱᱚᱜ ᱠᱟᱱᱟ᱾
ᱚ ᱱᱚᱣᱟ ᱫᱷᱟᱨᱮ ᱜᱮ ᱢᱮᱱᱟᱜᱼᱟ ᱦᱟᱸᱜ ᱵᱟᱨᱭᱟ ᱠᱟᱹᱢᱤ ᱡᱩᱫᱤ ᱧᱟᱢ ᱜᱮ ᱱᱟ ᱦᱩᱭᱩᱜᱼᱟ ᱜᱟᱰᱟ ᱯᱟᱨᱚᱢ ᱨᱮᱜᱮ ᱡᱷᱚᱛᱚ ᱢᱮᱱᱟᱜᱼᱟ, ᱜᱟᱰᱟ ᱨᱮ ᱫᱚᱢᱮ ᱫᱟᱜ ᱛᱟᱞᱮ ᱟᱞᱮ ᱥᱮᱫ,
ᱳ ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱟᱸ ᱛᱟᱦᱚᱞᱮ ᱤᱭᱟᱹ ᱵᱟᱝᱼᱟ ᱩᱭᱦᱟᱹᱨ ᱢᱮᱥᱮ, ᱟᱸᱡᱚᱢ ᱢᱮᱥᱮ ᱤᱭᱟᱹ ᱛᱟᱨᱟᱥᱤᱧ ᱵᱮᱲᱟ ᱫᱚ ᱚᱠᱟ ᱛᱮᱢ ᱪᱟᱞᱟᱜ ᱞᱟᱹᱜᱤᱫ?
ᱛᱟᱨᱟᱥᱤᱧ ᱵᱮᱲᱟ ᱫᱚ ᱚᱲᱟᱜ ᱨᱮᱜᱮ ᱛᱟᱦᱮᱱ ᱦᱩᱭᱩᱜᱼᱟ ᱦᱟᱸᱜ, ᱚᱠᱟ ᱥᱮᱫ
ᱚᱲᱟᱜ ᱨᱮ ᱟᱪᱪᱷᱟ ᱾ ᱚ ᱵᱟᱡᱟᱨ ᱥᱮᱫ ᱚ ᱟᱯᱮᱭᱟᱜ ᱵᱟᱡᱟᱨ ᱫᱚ ᱛᱤᱱᱟᱹᱜ ᱥᱟᱺᱜᱤᱧᱼᱟ?
ᱵᱮᱥᱤ ᱫᱚ ᱵᱟᱝ ᱥᱟᱺᱜᱤᱧᱼᱟ ᱥᱩᱨ ᱜᱮᱭᱟ ᱦᱚᱜᱼᱚ ᱱᱚᱰᱮ᱾
ᱳᱻ ᱵᱤᱥᱤ ᱵᱟᱝ ᱥᱟᱺᱜᱤᱧᱼᱟ ᱵᱟᱝ ᱟᱞᱮ ᱫᱚ ᱱᱚᱜᱼᱚ ᱱᱚᱝᱠᱟ ᱫᱩ ᱛᱤᱱ ᱠᱤᱞᱳ ᱢᱤᱴᱟᱨ ᱥᱟᱺᱜᱤᱧᱼᱟ ᱪᱟᱞᱟᱣ ᱠᱟᱛᱮᱫ ᱵᱟᱡᱟᱨ ᱟᱹᱜᱩ ᱦᱩᱭᱩᱜᱼᱟ ᱟᱨᱠᱤ ᱾ ᱢᱚᱱᱮ ᱦᱩᱭᱩᱜ ᱠᱟᱱᱟ ᱦᱟᱸᱜ ᱤᱭᱟᱹ ᱛᱮᱦᱮᱱ ᱫᱚ ᱠᱟᱹᱴᱤᱡ ᱢᱟᱱᱮ ᱡᱮᱞ ᱠᱚ ᱡᱚᱢ ᱵᱟᱲᱟ ᱦᱩᱭᱩᱜᱼᱟ ᱟᱹᱰᱤ ᱫᱤᱱ ᱯᱚᱨ᱾
ᱚ ᱠᱟᱹᱢᱤ ᱞᱟᱸᱜᱟ ᱛᱚ ᱡᱚᱢ ᱥᱟᱱᱟ ᱜᱮᱭᱟ ᱡᱮᱞ ᱠᱚᱫᱚ ᱾
ᱦᱳᱭ ᱵᱟᱠᱷᱟᱱ ᱟᱹᱰᱤ ᱮ ᱦᱮᱸ ᱟᱹᱰᱤ ᱫᱤᱱ ᱵᱟᱝ ᱡᱚᱢ ᱦᱩᱭ ᱠᱟᱱᱟ᱾ ᱟᱫᱚ ᱛᱟᱦᱚᱞᱮ ᱤᱭᱟᱹ ᱛᱟᱦᱚᱞᱮ ᱵᱟᱡᱟᱨ ᱥᱮᱫ ᱤᱧ ᱤᱧᱤᱧ ᱢᱚᱱᱮᱭᱮᱫ ᱛᱟᱸᱦᱮᱫ ᱢᱤᱫ ᱫᱤᱱ ᱫᱟᱬᱟᱱ ᱞᱟᱝ ᱪᱟᱞᱟᱜᱼᱟ ᱡᱟᱦᱟᱸ ᱥᱮᱫ᱾
ᱪᱟᱞᱟᱜ ᱟᱞᱟᱝ ᱛᱟᱦᱞᱮ ᱦᱟᱸᱜ᱾
ᱦᱳᱭ ᱥᱮ ᱪᱮᱫ ᱦᱟᱱᱛᱮ ᱢᱟᱱᱮ ᱠᱟᱹᱴᱤᱡ ᱥᱟᱺᱜᱤᱧ ᱧᱚᱜ ᱞᱟᱝ ᱪᱟᱞᱟᱜᱼᱟ, ᱪᱮᱫ ᱮᱢ ᱞᱟᱹᱭᱮᱫᱟ ᱟᱢ?
ᱦᱳᱭ ᱪᱟᱞᱟᱜ ᱟᱞᱟᱝ ᱨᱚᱦᱚᱭ ᱠᱚ ᱪᱟᱵᱟ ᱵᱟᱲᱟ ᱠᱟᱛᱮᱫ ᱜᱮ ᱞᱟᱝ ᱪᱟᱞᱟᱜᱼᱟ ᱦᱟᱸᱜ᱾
ᱦᱳᱭ ᱦᱳᱭ ᱟᱢ ᱴᱷᱤᱠ ᱮᱢ ᱞᱟᱹᱭ ᱫᱟ᱾ ᱟᱢᱟᱜ ᱦᱚᱸ ᱨᱚᱦᱚᱭ ᱪᱟᱵᱟ ᱦᱚᱪᱚᱱᱤᱡ ᱤᱧᱟᱜ ᱪᱟᱵᱟ ᱦᱚᱪᱚᱱ ᱛᱟᱨ ᱯᱚᱨᱮ ᱞᱟᱝ ᱪᱟᱞᱟᱜᱼᱟ ᱦᱮᱸ᱾
ᱢᱟᱱᱮ ᱡᱟᱦᱟᱸ ᱥᱮᱫ ᱜᱮᱞᱟᱝ ᱪᱟᱞᱟᱜ ᱯᱚᱨᱮ ᱛᱮᱞᱟᱝ ᱴᱷᱤᱠᱟ ᱚᱱᱟ ᱫᱚ ᱚᱠᱟ ᱥᱮᱫ ᱞᱟᱝ ᱪᱟᱞᱟᱜᱼᱟ, ᱛᱚᱵᱮ ᱞᱟᱝ ᱪᱟᱞᱟᱜᱼᱟ, ᱪᱮᱫ ᱮᱢ ᱞᱟᱹᱭ ᱮᱫᱟ?
ᱦᱳᱭ ᱫᱚᱢᱮ ᱞᱟᱝ ᱪᱟᱞᱟᱜᱼᱟ᱾
ᱦᱳᱭ᱾
ᱵᱮᱨᱟᱥ ᱠᱚ ᱦᱩᱭ ᱮᱱ ᱛᱟᱵᱮᱱᱟ ᱥᱮ ᱵᱟᱝ ᱛᱟᱦᱚᱞᱮ‍?
ᱦᱮᱸ ᱪᱮᱫ ᱪᱮᱫ,
ᱵᱮᱨᱟᱥᱚᱜ ᱠᱟᱱᱟᱢ ᱥᱮ ᱵᱟᱝ ᱛᱟᱦᱚᱞᱮ?
ᱚ ᱵᱮᱨᱟᱥᱚᱜ ᱤᱧ ᱟᱫᱚ ᱦᱟᱯᱮ ᱠᱟᱹᱴᱤᱡ ᱵᱟᱲᱟᱭ ᱜᱮᱭᱟᱢ ᱛᱚ ᱟᱛᱳ ᱠᱚᱨᱮ ᱫᱚ ᱾ ᱥᱮ ᱪᱮᱫ ᱦᱟᱱᱮ ᱟᱴᱴᱟ ᱱᱚᱴᱟ ᱥᱮᱫ ᱠᱚ ᱵᱮᱨᱟᱥᱚᱜᱼᱟ, ᱠᱟᱹᱴᱤᱡ ᱫᱟᱬᱟ ᱵᱟᱲᱟᱭᱟᱠᱚ ᱵᱟᱹᱫᱽ ᱠᱚᱠᱚ ᱵᱟᱹᱭᱦᱟᱹᱲ ᱠᱚ ᱧᱮᱞ ᱠᱚ ᱪᱟᱞᱟᱜᱼᱟ ᱚᱱᱠᱟ ᱜᱮ ᱤᱧ ᱦᱚᱸ ᱱᱚᱜᱼᱚᱭ ᱵᱟᱹᱭᱦᱟᱹᱲ ᱧᱮᱞ ᱤᱧ ᱦᱮᱡ ᱟᱠᱟᱱᱟ ᱾
ᱚ, ᱤᱧ ᱫᱚ ᱵᱟᱹᱭᱦᱟᱹᱲ ᱥᱮᱫ ᱠᱷᱚᱱᱟᱜ ᱜᱮᱧ ᱦᱮᱡ ᱮᱱᱟ ᱦᱚᱜᱼᱚᱭ ᱦᱮᱡ ᱠᱟᱛᱮᱫ ᱫᱟᱠᱟᱧ ᱡᱚᱢ ᱞᱟᱹᱜᱤᱫᱼᱟ ᱾
ᱚ ᱟᱪᱪᱷᱟ ᱟᱪᱪᱷᱟ ᱟᱪᱪᱷᱟ, ᱛᱟᱦᱚᱞᱮ ᱪᱮᱫ ᱪᱮᱫ ᱮᱢ ᱩᱛᱩ ᱟᱠᱟᱫᱟ ᱛᱟᱦᱚᱞᱮ?
ᱪᱮᱫ ᱦᱚᱶᱟ ᱟᱲᱟᱜ ᱠᱚ ᱵᱷᱟᱡᱤ ᱟᱠᱟᱫᱟ ᱟᱛᱳ ᱫᱤᱥᱚᱢ ᱫᱚ ᱪᱮᱫ ᱥᱟᱠ ᱥᱚᱵᱽᱡᱤ ᱠᱚᱜᱮᱢ ᱧᱟᱢᱟ ᱚᱲᱟᱜ ᱠᱚᱨᱮ ᱨᱚᱦᱚᱭ ᱠᱟᱜ ᱦᱩᱭᱩᱜᱼᱟ ᱨᱚᱦᱚᱭ ᱛᱟᱦᱮᱸ ᱠᱟᱱ ᱛᱟᱦᱮᱸᱜᱼᱟ ᱟᱲᱟᱜ ᱦᱚᱛᱚᱫ ᱟᱲᱟᱜ ᱾
ᱟᱨ ᱛᱟᱦᱚᱞᱮ ᱵᱟᱹᱦᱩ ᱫᱚ ᱚᱠᱚᱭ ᱱᱟᱭ ᱵᱟᱹᱦᱩ?
ᱵᱟᱹᱦᱩ ᱠᱚᱫᱚ ᱟᱣᱨᱤ ᱞᱤᱧ ᱟᱹᱜᱩ ᱠᱚᱣᱟ ᱾
ᱳ ᱟᱪᱪᱷᱟ ᱱᱤᱛ ᱦᱚᱸ ᱰᱟᱺᱜᱩᱣᱟᱹ ᱢᱮᱱᱟᱢ ᱜᱮᱭᱟ ᱛᱟᱦᱚᱞᱮ?
ᱦᱟᱹᱳᱭ ᱾ ᱟᱢ ᱛᱟᱦᱚᱞᱮ ᱵᱟᱹᱦᱩ ᱠᱚᱢ ᱟᱹᱜᱩ ᱟᱠᱟᱫ ᱠᱚᱣᱟ ᱥᱮ ᱪᱮᱫ ?
ᱦᱮᱸ ᱤᱧ ᱵᱟᱝ ᱵᱟᱝ ᱤᱧ ᱫᱚ ᱵᱟᱹᱧ ᱟᱹᱜᱩ ᱟᱠᱟᱫ ᱠᱚᱣᱟ ᱤᱧ ᱦᱚᱸ ᱰᱟᱺᱜᱟᱹᱣᱟᱹ ᱜᱮ ᱢᱤᱱᱟᱹᱧᱟ ᱚᱠᱟ ᱨᱮ ᱱᱮᱛᱟᱨ ᱫᱚᱢᱮ ᱠᱩᱲᱤ ᱜᱤᱫᱽᱨᱟᱹ ᱫᱚᱢᱮ ᱠᱚ ᱜᱷᱮᱢ ᱮᱫᱟ ᱾ ᱪᱤᱠᱟᱹ ᱛᱮᱢ ᱟᱹᱜᱩ ᱠᱚᱣᱟ ᱪᱤᱠᱟᱹ ᱛᱮ ᱧᱟᱢ ᱦᱚᱸ ᱢᱩᱥ ᱵᱟᱠᱚ ᱧᱟᱢᱚᱜ ᱠᱟᱱᱟ ᱥᱮ ᱱᱮᱛᱟᱨ ᱫᱚ ᱪᱟᱹᱠᱨᱤ ᱠᱚᱦᱚᱸ ᱵᱟᱝ ᱧᱟᱢᱚᱜ ᱠᱟᱱ ᱫᱚ ᱾
ᱪᱟᱹᱠᱨᱤ ᱠᱚ ᱧᱟᱢ ᱫᱚᱢᱮ ᱢᱳᱥ ᱦᱳᱭ ᱫᱚᱢᱮ ᱢᱩᱥᱠᱤᱞᱚᱜ ᱠᱟᱱᱟ ᱪᱟᱹᱠᱨᱤ ᱧᱟᱢ ᱠᱚᱦᱚᱸ ᱾
ᱦᱳᱭ ᱟᱫᱚ ᱚᱱᱟ ᱛᱮ ᱦᱚᱜᱼᱚᱭ ᱵᱟᱹᱫᱽ ᱵᱟᱹᱭᱦᱟᱹᱲ ᱠᱚᱨᱮ ᱜᱮ ᱠᱷᱟᱴᱟᱣ ᱦᱩᱭᱩᱜ ᱠᱟᱱᱟ ᱾ ᱵᱟᱹᱫᱽ ᱵᱟᱹᱭᱦᱟᱹᱲ ᱠᱷᱟᱴᱟᱜ ᱠᱚᱲᱟ ᱫᱚ ᱚᱠᱚᱭ ᱠᱩᱥᱤᱭᱟᱭᱟ ᱞᱟᱹᱭ ᱢᱮ ᱢᱟ?
ᱠᱩᱥᱤ ᱢᱟ ᱠᱚ ᱵᱟᱠᱚ ᱠᱩᱥᱤᱭᱟᱠᱚ ᱾
ᱦᱮᱸ, ᱦᱮᱸ ᱪᱮᱫ ᱪᱮᱫ ᱮᱢ ᱞᱟᱹᱭ ᱠᱮᱫᱟ?
ᱠᱩᱥᱤ ᱢᱟ ᱵᱟᱠᱚ ᱠᱩᱥᱤᱜ ᱜᱮᱭᱟ ᱠᱚ, ᱪᱮᱫ ᱮᱢ ᱪᱤᱠᱟᱹᱭᱟ᱾ ᱵᱟᱠᱚ ᱧᱟᱢᱚᱜ ᱠᱟ
ᱦᱳᱭ, ᱦᱚᱸᱜ-ᱚᱸ᱾ ᱟᱫᱚ ᱚᱱᱟᱛᱮ ᱚᱱᱟ ᱛᱮ ᱞᱟᱹᱭ ᱦᱩᱭᱩᱜ ᱠᱟᱱᱟ ᱦᱟᱯᱮ ᱪᱟᱥᱼᱵᱟᱥ ᱠᱟᱛᱮ ᱜᱮ ᱠᱤᱪᱷᱩ ᱡᱟᱦᱟᱸᱱᱟᱜ ᱠᱚᱨᱟᱣ ᱦᱩᱭᱩᱜᱼᱟ ᱾ ᱪᱟᱥᱼᱵᱟᱥ ᱯᱟᱥᱟᱼᱯᱟᱥᱤ ᱠᱤᱪᱷᱩ ᱠᱚᱨᱟᱣ ᱦᱩᱭᱩᱜᱼᱟ, ᱵᱟᱝᱠᱷᱟᱱ ᱵᱟᱭ ᱜᱟᱱᱚᱜᱼᱟ᱾
ᱩᱸᱻ,
ᱟᱫᱚ ᱚᱱᱟ ᱛᱤᱧ ᱞᱟᱹᱭ ᱫᱟ ᱛᱟᱦᱞᱮ ᱡᱟᱦᱟ ᱛᱤᱥ ᱡᱩᱫᱤ ᱞᱟᱝ ᱧᱟᱯᱟᱢᱟ, ᱧᱟᱯᱟᱢ ᱠᱟᱛᱮ ᱟᱫᱚ ᱢᱚᱱᱮ ᱦᱩᱭᱩᱜ ᱠᱟᱱᱟ ᱡᱮ ᱠᱤᱪᱷᱩ ᱢᱤᱫᱴᱟᱹᱱ ᱞᱟᱝ ᱠᱚᱨᱟᱣᱟ ᱾ ᱚᱱᱟ ᱱᱤᱭᱟᱹ ᱞᱟᱝ ᱨᱚᱯᱚᱲᱟ ᱦᱳᱭ ᱥᱮ ᱵᱟᱝ?
ᱦᱳᱭ ᱨᱚᱯᱚᱲ ᱦᱩᱭᱩᱜᱼᱟ ᱵᱟᱝᱠᱷᱟᱱ ᱫᱚ ᱵᱟᱦᱩ ᱠᱚ ᱵᱟᱠᱚ ᱧᱟᱢᱚᱜᱼᱟ ᱠᱚ᱾
ᱦᱳᱭ ᱴᱷᱤᱠᱮᱢ ᱞᱟᱹᱭ ᱠᱟᱜ-ᱟ ᱟᱪᱪᱷᱟ ᱴᱷᱤᱠᱮᱢ ᱞᱟᱹᱭ ᱠᱮᱫᱟ ᱟᱦ ᱛᱟᱦᱞᱮ
ᱚᱲᱟᱜ ᱠᱚᱨᱮ ᱫᱚ ᱱᱟᱯᱟᱭ ᱵᱟᱲᱟᱭ ᱜᱮᱭᱟᱭ ᱯᱮ ᱛᱚ?
ᱚᱲᱟᱜ ᱠᱚᱨᱮ, ᱦᱳᱭ ᱦᱳᱭ ᱚᱲᱟᱜ ᱠᱚᱨᱮ ᱱᱟᱯᱟᱭ ᱜᱮ ᱾ ᱱᱟᱯᱟᱭ ᱜᱮ ᱢᱚᱴᱟᱢᱩᱴᱤ ᱱᱟᱯᱟᱭ ᱟᱫᱚ ᱦᱚᱸᱜᱼᱚ ᱱᱚᱝᱠᱟ᱾ ᱥᱚᱢᱚᱥᱥᱟ ᱫᱚ ᱛᱟᱦᱮᱸᱱ ᱜᱮᱭᱟ, ᱡᱚᱛᱚ ᱦᱚᱲᱟᱜ ᱜᱮ᱾ ᱛᱟᱦᱞᱮ ᱟᱯᱮ ᱨᱮᱱ ᱫᱚ ᱡᱚᱛᱚ ᱜᱮᱯᱮ ᱱᱟᱯᱟᱭ ᱜᱮᱭᱟ?
ᱦᱚᱸ ᱡᱚᱛᱚ ᱜᱮᱞᱮ ᱱᱟᱯᱟᱭ ᱜᱮᱭᱟ
ᱚᱸᱻ
ᱚᱲᱟᱜ ᱦᱚᱲ ᱫᱚ ᱨᱚᱦᱚᱭ ᱠᱚ ᱪᱟ ᱟᱻ ᱚᱲᱟᱜ ᱦᱚᱲ ᱫᱚ ᱨᱚᱦᱚᱭ ᱠᱚ ᱪᱟᱞᱟᱜ ᱮᱱᱟ ᱥᱮ ᱪᱮᱫ?
ᱵᱟᱝ‌-ᱟ ᱟᱹᱣᱨᱤᱭᱟ ᱠᱟᱹᱢᱤᱱ ᱵᱟᱝ ᱠᱷᱟᱹᱛᱤᱨ ᱛᱚ ᱵᱟᱠᱚ ᱪᱟᱞᱟᱣ ᱠᱟᱱᱟ ᱥᱮ ᱾ ᱚᱱᱟᱜᱮ ᱦᱟᱸᱜ ᱪᱟᱞᱟᱣ ᱠᱟᱛᱮᱫ ᱫᱮᱠᱷᱤᱧ ᱧᱮᱞ ᱟᱹᱜᱩ ᱠᱚᱣᱟ ᱛᱤᱱᱟᱹᱜ ᱠᱚ ᱧᱟᱢᱚᱜ ᱠᱟᱱᱟ ᱦᱟᱸᱜ ᱾ ᱟᱨ ᱟᱯᱮ ᱫᱚ ᱛᱟᱦᱚᱸᱞᱮ ᱢᱟᱱᱮ ᱛᱟᱦᱚᱸᱞᱮ ᱤᱭᱟᱹ ᱵᱷᱤᱛᱟᱹ ᱪᱷᱟᱴᱟᱣ ᱮᱢ ᱪᱟᱞᱟᱜ ᱞᱟᱹᱜᱤᱫ ᱵᱟᱝ᱾
ᱦᱳᱭ ᱵᱷᱤᱛᱟᱹ ᱪᱷᱟᱴᱟᱧ ᱪᱟᱞᱟᱜᱼᱟ ᱟᱨ ᱠᱟᱹᱢᱤᱱᱤᱧ ᱯᱟᱸᱡᱟ ᱛᱟᱨᱟ ᱠᱚᱣᱟ ᱡᱩᱫᱤ ᱩᱝᱠᱩ ᱵᱟᱹᱫᱽ ᱥᱮᱜ ᱨᱮ ᱦᱟᱸᱜ ᱟᱞᱮ ᱥᱮᱫ ᱫᱚ ᱵᱤᱥᱤ ᱜᱷᱟᱹᱲᱤᱡ ᱫᱚ ᱵᱟᱠᱚ ᱨᱚᱦᱚᱭᱮᱫᱟ ᱠᱚ ᱛᱚ᱾ᱵᱟᱨ ᱫᱷᱟᱣ ᱠᱚ ᱴᱤᱯ ᱠᱟᱛᱮ ᱠᱚ ᱨᱚᱦᱚᱭᱮᱫᱟ ᱾ ᱟᱨ ᱡᱩᱫᱤ ᱠᱚ ᱛᱟᱜᱮ ᱛᱟᱨᱟᱥᱤᱧ ᱛᱟᱨᱟᱥᱤᱧ ᱡᱩᱫᱤ ᱠᱚ ᱨᱚᱦᱚᱭ ᱛᱤᱧ ᱠᱷᱟᱡ ᱫᱚ ᱦᱟᱸᱜ, ᱚᱱᱛᱮᱧ ᱪᱟᱞᱟᱜᱼᱟ ᱦᱟᱸᱜ᱾
ᱟᱪᱪᱷᱟ ᱵᱟᱝᱟ ᱴᱷᱤᱠ ᱜᱮᱭᱟ ᱚᱱᱟ ᱦᱚᱸ, ᱟᱢ ᱡᱟᱦᱟᱸᱢ ᱞᱟᱹᱭᱮᱜ-ᱟ ᱥᱮ, ᱚᱱᱟ ᱦᱚᱸ ᱴᱷᱤᱠ ᱜᱮᱭᱟ, ᱵᱷᱟᱹᱜᱤ ᱜᱮ ᱵᱷᱟᱹᱜᱤ ᱜᱮ ᱮᱠᱫᱚᱢ ᱟᱫᱚ ᱦᱳᱭ ᱠᱤᱪᱷᱩ ᱠᱤᱪᱷᱩ ᱤᱭᱟᱹ ᱠᱟᱹᱢᱤᱱ ᱢᱟ ᱚᱱᱟ ᱵᱟᱹᱫᱽ ᱵᱟᱹᱫᱽ ᱨᱮᱦᱚᱸ ᱠᱚ ᱧᱟᱢᱚᱜ ᱜᱮᱫᱚ ᱦᱮᱸ ᱥᱮ? ᱟᱠᱚᱣᱟᱜ ᱪᱟᱵᱟᱜ ᱠᱟᱱ, ᱞᱮᱝᱠᱷᱟᱱ ᱠᱟᱲᱢᱤ ᱜᱮᱠᱚ ᱪᱟᱞᱟᱣ ᱠᱚᱜ-ᱟ ᱾ ᱪᱟᱵᱟ ᱞᱮᱱᱠᱷᱟᱱ ᱠᱚ, ᱩᱱᱠᱩ ᱠᱚᱢ ᱢᱮᱛᱟ ᱫᱟᱲᱮᱭᱟᱠᱚᱣᱟ᱾ ᱦᱟᱛᱟᱣ ᱫᱟᱲᱮᱭᱟᱠᱚ ᱠᱷᱟᱱ ᱯᱟᱞᱮᱫ ᱠᱚ ᱡᱩᱫᱤ ᱠᱚ ᱯᱷᱟᱸᱠᱟ ᱜᱮ ᱠᱷᱟᱱ, ᱟᱻ ᱠᱩᱞᱤ ᱵᱤᱰᱟᱹᱣ ᱠᱚᱢ ᱯᱟᱞᱮᱫ ᱦᱳᱭ ᱠᱚ ᱞᱟᱹᱭᱟᱢᱟ ᱥᱮ ᱪᱮᱫ᱾
ᱦᱳᱭ ᱜᱟᱰᱟ ᱱᱚᱣᱟ ᱫᱷᱟᱨᱮ ᱨᱮᱜᱮ ᱛᱚ ᱦᱟᱱᱟ ᱫᱷᱟᱨᱮ ᱨᱮᱫᱚ ᱫᱟᱜ ᱢᱮᱱᱟᱜᱼᱟ ᱦᱟᱸᱜ ᱯᱟᱨᱚᱢ ᱵᱟᱝ ᱜᱟᱱᱚᱜᱼᱟ ᱾
ᱦᱮᱸ ᱦᱳᱭ ᱚᱱᱟ ᱴᱷᱤᱠᱮᱢ ᱞᱟᱹᱭ ᱠᱟᱜᱼᱟ᱾ ᱛᱟᱦᱚᱞᱮ ᱠᱩᱞᱤ ᱠᱩᱞᱤ ᱜᱮᱞᱟ ᱠᱚᱢ ᱱᱚᱝᱠᱟ ᱫᱟᱬᱟᱱ ᱛᱟᱦᱚᱞᱮ ᱠᱷᱟᱱ ᱟᱢᱟᱜ ᱟᱢ ᱟᱫᱚ ᱛᱟᱦᱚᱸᱞᱮ ᱧᱟᱢ ᱠᱮᱫ ᱠᱚᱣᱟ ᱟᱢ ᱫᱚ ᱦᱟᱸᱜ ᱠᱟᱹᱢᱤ ᱱᱮᱢ ᱧᱟᱢ ᱠᱚᱣᱟ ᱡᱟᱹᱱᱤᱡᱽ᱾
ᱦᱳᱭ ᱧᱟᱢᱚᱜ ᱜᱮᱭᱟ ᱠᱚ ᱚᱱᱛᱮ ᱨᱮᱠᱚ ᱨᱚᱦᱚᱭᱮᱫᱟ ᱛᱚ ᱦᱟᱸᱜ ᱡᱩᱫᱤ ᱠᱚ ᱪᱟᱵᱟ ᱜᱚᱫ ᱠᱟᱜ ᱦᱟᱸᱜ, ᱛᱟᱦᱚᱞᱮ ᱨᱚᱦᱚᱭ ᱦᱚᱪᱚ ᱠᱩᱣᱟᱹᱧ ᱩᱝᱠᱩ ᱛᱮᱜᱮ ᱦᱟᱸᱜ ᱾
ᱟᱞᱮ ᱫᱚ ᱱᱚᱸᱰᱮ ᱫᱚ ᱡᱷᱚᱛᱚ ᱜᱮᱠᱚ ᱨᱚᱦᱚᱭ ᱮᱫᱟ ᱥᱮ, ᱥᱟᱱᱛᱟᱞ ᱠᱚᱫᱚ ᱦᱟᱸᱜ ᱡᱟᱹᱱᱤᱡ ᱧᱟᱢ ᱠᱚᱣᱟ ᱪᱚ ᱵᱟᱝ ᱪᱚ᱾ ᱩᱝᱠᱩ ᱫᱤᱠᱩ ᱛᱮ ᱜᱮ ᱠᱟᱹᱢᱤ ᱪᱟᱞᱟᱜ ᱦᱩᱭᱩᱜ ᱦᱮᱸ ᱩᱱᱠᱩ ᱠᱟᱹᱴᱤᱡ ᱤᱧ ᱠᱩᱞᱤ ᱜᱟᱜᱩ ᱠᱚᱣᱟ, ᱵᱟᱡᱟᱨ ᱥᱮᱫ ᱪᱟᱞᱟᱣ ᱠᱟᱛᱮ ᱚᱱᱛᱮ ᱨᱚᱯᱚᱲ ᱦᱳᱭᱳᱜ-ᱟ ᱩᱱᱠᱩ ᱥᱟᱜ ᱠᱟᱹᱴᱤᱡ᱾
ᱳ,
ᱦᱳᱭ ᱚᱱᱟ ᱜᱤᱧ ᱦᱮᱸ ᱟᱹᱛᱩ ᱨᱮᱫᱚ ᱪᱤᱠᱟᱹᱛᱮᱢ ᱧᱟᱢ ᱠᱚᱣᱟ ᱾ ᱡᱷᱚᱛᱚ ᱜᱮ ᱱᱤᱡᱮᱨᱟᱜ ᱜᱮᱠᱚ ᱠᱟᱹᱢᱤᱭᱮᱜᱼᱟ ᱥᱮ ᱾
ᱳ ᱵᱷᱤᱛᱟᱹ ᱪᱟᱴᱟ ᱠᱚᱫᱚᱢ ᱪᱟᱵᱟ ᱵᱟᱲᱟ ᱟᱠᱟᱫᱟ ᱥᱮ ᱵᱟᱝ ᱛᱟᱦᱚᱞᱮ?
ᱵᱷᱤᱛᱟᱹ ᱪᱷᱟᱴᱟ ᱫᱩᱧ ᱪᱟᱵᱟ ᱟᱠᱟᱫᱟ ᱡᱟᱭᱦᱳᱠ ᱮᱠᱞᱟ ᱜᱮ ᱨᱮᱦᱚᱧ ᱫᱟᱲᱮ ᱠᱤ ᱠᱚᱢᱟ ᱞᱟᱹᱭ ᱢᱮ
ᱳᱻ
ᱦᱳᱭ ᱟᱫᱚ ᱦᱟᱯᱮ ᱠᱟᱹᱢᱤᱱ ᱜᱮ ᱦᱟᱸᱜ ᱾ ᱩᱱᱠᱩ ᱜᱮ ᱦᱟᱸᱜ ᱛᱤᱨᱮᱠᱚ ᱧᱟᱢᱚᱜ ᱠᱟᱱᱟ ᱵᱟᱠᱚ ᱧᱟᱢᱚᱜ ᱠᱟᱱᱟ ᱚᱱᱟᱜᱮ ᱾ ᱦᱟᱯᱮ ᱵᱟᱹᱭᱦᱟᱹᱲ ᱠᱚᱜᱮ ᱦᱟᱸᱜ ᱠᱟᱹᱴᱤᱡ ᱤᱧ ᱧᱮᱞ ᱟᱹᱜᱩᱣᱟᱜ ᱠᱟᱱᱟ, ᱧᱮᱞ ᱯᱚᱨ ᱟᱫᱚ ᱚᱲᱟᱜ ᱥᱮᱫ ᱤᱧ ᱪᱟᱞᱟᱜ ᱛᱮᱦᱟᱸᱜ ᱤᱧ ᱪᱟᱞᱟᱜᱼᱟ ᱵᱟᱡᱟᱨ ᱾
ᱫᱚᱢᱮ ᱫᱟᱜᱮᱜ ᱨᱮᱦᱚᱸ ᱵᱟᱹᱭᱦᱟᱹᱲ ᱠᱚᱨᱮ ᱫᱟᱜ ᱜᱮ ᱵᱟᱝ ᱛᱚᱢᱵᱟᱜ ᱠᱟᱱᱟ ᱪᱮᱫᱟᱜ?
ᱦᱳᱭ ᱥᱮ ᱾ ᱦᱳᱭ ᱫᱟᱜ, ᱦᱳᱭ ᱟᱫᱚ ᱫᱟᱜ ᱫᱚ ᱵᱟᱝ ᱛᱚᱵᱟᱜ ᱠᱟᱱᱟ ᱾ ᱛᱚᱵᱮ ᱟᱫᱚ ᱵᱟᱝᱟ ᱤᱧᱟᱹᱜ ᱨᱮᱫᱚ ᱛᱚᱸᱵᱟ ᱟᱠᱟᱱᱟ ᱧᱮᱞ ᱫᱩᱸᱧ ᱧᱮᱞ ᱮᱫᱟ ᱠᱟᱹᱴᱤᱡ ᱢᱟᱱᱮ ᱤᱭᱟᱹ ᱞᱮᱱ ᱛᱤᱧᱟᱹ ᱛᱚ ᱚᱱᱟ ᱵᱷᱩᱜᱟᱹᱜ ᱠᱚ ᱫᱚᱢᱮ ᱛᱟᱦᱮᱸᱼᱟ ᱦᱟᱱᱛᱮ ᱱᱟᱸᱛᱮ ᱫᱟᱹᱲᱮᱫ ᱛᱟᱦᱮᱸᱜ-ᱟ ᱫᱟᱜ ᱟᱫᱚ ᱠᱟᱹᱴᱤᱡ ᱤᱧ ᱪᱩᱴᱟᱹ ᱚᱴᱚ ᱠᱟᱫᱟ ᱾ ᱴᱷᱤᱠ ᱜᱮᱭᱟ ᱱᱤᱸᱛᱳᱜ ᱫᱚ ᱢᱮᱱᱟᱜ ᱛᱤᱧᱟ ᱫᱟᱜ ᱾
ᱚ ᱾
ᱦᱮᱸ, ᱟᱫᱚ ᱞᱟᱹᱭᱫᱟᱹᱧ ᱟᱯᱮᱥᱮᱫ ᱟᱯᱮᱥᱮᱫ ᱫᱚ ᱵᱟᱥ ᱠᱚ ᱪᱟᱞᱟᱜ ᱠᱟᱱᱟ ᱥᱮ ᱵᱟᱝ?
ᱵᱟᱥ ᱠᱚ ᱪᱟᱞᱟᱜ ᱠᱟᱱᱟ, ᱟᱫᱚ ᱪᱟᱞᱟᱜ ᱠᱟᱱᱟ ᱫᱚ ᱤᱭᱟᱹ ᱥᱮᱫ ᱪᱟᱞᱟᱜ ᱠᱟᱱᱟ, ᱜᱟᱰᱟ ᱯᱟᱨᱚᱢ ᱦᱟᱱᱛᱮ ᱫᱚ ᱵᱟᱝ ᱪᱟᱞᱟᱜ ᱠᱟᱱᱟ ᱜᱟᱰᱟ ᱫᱟᱜ ᱫᱷᱟᱹᱨ ᱠᱟᱱᱟ ᱛᱚ ᱱᱟᱝᱠᱟ ᱛᱮ ᱪᱟᱞᱟᱜ ᱠᱟᱱᱟ ᱮᱴᱟᱜ ᱥᱮᱫ ᱟᱹᱪᱩᱨ ᱠᱟᱛᱮ ᱪᱟᱞᱟᱜ ᱠᱟᱱᱟ ᱾
ᱚ ᱟᱪᱪᱷᱟ ᱟᱪᱪᱷᱟ ᱟᱪᱪᱷᱟ ᱟᱪᱪᱷᱟ, ᱚᱸ᱾ ᱛᱟᱦᱚᱞᱮ ᱠᱟᱹᱴᱤᱡ ᱠᱚ ᱡᱟᱞᱟᱣ ᱠᱟᱱᱟ ᱛᱟᱦᱚᱞᱮ ᱦᱟᱱᱟ ᱫᱷᱟᱨᱮ ᱠᱚ ᱡᱟᱦᱟᱸᱭ ᱠᱚᱣᱟᱜ ᱵᱟᱹᱫᱽ ᱢᱮᱱᱟᱜ ᱛᱟᱠᱚᱣᱟ ᱩᱱᱠᱩ ᱫᱚ ᱵᱟᱠᱚ ᱪᱟᱞᱟᱣ ᱫᱟᱲᱮᱜ ᱠᱟᱱᱟ ᱦᱮᱸ ᱥᱮ?
ᱵᱟᱝ ᱜᱮᱥᱮ ᱯᱳᱞ ᱪᱮᱛᱟᱸᱱ ᱛᱮ ᱫᱟᱜ ᱯᱟᱨᱚᱢᱚᱜ ᱠᱟᱱᱟ ᱥᱮ ᱾ ᱟᱨ ᱱᱚᱝᱠᱟ ᱛᱮᱦᱚ ᱱᱚᱝᱠᱟ ᱛᱮᱦᱚᱸ ᱪᱤᱠᱟᱹ ᱞᱮᱠᱟᱛᱮᱢ ᱯᱟᱨᱚᱢᱚᱜᱼᱟ? ᱫᱚᱢᱮ
ᱦᱳᱭ, ᱵᱟᱝ ᱵᱟᱝ ᱯᱟᱨᱚᱢ ᱜᱮ ᱴᱷᱤᱠᱟ ᱾ ᱵᱚᱨᱚᱢ ᱠᱚᱢ ᱦᱚᱪᱚᱱ ᱥᱮ ᱪᱮᱫ ᱦᱚᱲ ᱦᱚᱲ ᱠᱚᱵᱚ ᱵᱟᱝ ᱦᱚᱲ ᱵᱟᱧᱪᱟᱣ ᱵᱚ ᱛᱟᱦᱮᱸ ᱞᱮᱱᱠᱷᱟᱱ ᱟᱹᱰᱤ ᱠᱤᱪᱷᱩ ᱠᱚᱨᱟᱣ ᱜᱟᱱᱚᱜᱼᱟ ᱥᱮ ᱪᱮᱫ?
ᱦᱳ ᱾
ᱦᱩᱸ
ᱛᱟᱦᱚᱞᱮ ᱟᱵᱤᱱᱟᱸᱜ ᱫᱚ ᱜᱟᱰᱟ ᱯᱟᱨᱚᱢ ᱥᱮᱫ ᱨᱮ ᱵᱟᱹᱫᱽ ᱠᱚ ᱢᱮᱱᱟᱜᱼᱟ ᱥᱮ ᱵᱟᱝ?
ᱜᱟᱰᱟ ᱯᱟᱨᱚᱢ ᱨᱮ ᱵᱟᱹᱫᱽ ᱢᱮᱱᱟᱜᱼᱟ ᱢᱮᱱᱟᱜᱼᱟ ᱦᱟᱸᱜ᱾ ᱢᱮᱱᱟᱜᱼᱟ ᱦᱩᱰᱤᱸᱧ ᱥᱟᱹᱦᱤᱡ ᱢᱮᱱᱟᱜᱼᱟ ᱚᱱᱟ ᱠᱚᱦᱚᱸ ᱯᱨᱚᱛᱮᱠ ᱵᱚᱪᱷᱚᱨ ᱜᱮ ᱦᱤᱜ-ᱤ ᱱᱤᱝᱠᱟᱹ ᱱᱚᱜ ᱱᱚᱠᱟ ᱜᱟᱰᱟᱭ ᱵᱟᱱ ᱞᱮᱠᱷᱟᱱ ᱜᱮ ᱵᱟᱹᱧ ᱵᱟᱞᱮ ᱯᱟᱨᱚᱢ ᱫᱟᱲᱮᱭᱟᱜᱼᱟ᱾ ᱛᱮ ᱵᱟᱞᱮ ᱨᱚᱦᱚᱭ ᱫᱟᱲᱮᱜ ᱜᱮᱭᱟ ᱟᱫᱚ ᱫᱮᱠᱷᱤ ᱱᱤᱭᱟᱹ ᱫᱷᱟᱣ ᱱᱚᱜ ᱱᱤᱜ ᱱᱤᱭᱟᱹ ᱫᱷᱟᱣ ᱫᱚ ᱦᱟᱸᱜ ᱱᱤᱭᱟᱹ ᱫᱷᱟᱣ ᱫᱚ ᱦᱟᱸᱜ ᱟᱸ ᱠᱚᱢᱚᱜᱼᱟ ᱢᱚᱱᱮ ᱦᱩᱭᱩᱜ ᱠᱟᱱᱟ ᱜᱟᱰᱟ ᱨᱮᱱᱟᱜ ᱫᱟᱜ᱾ ᱱᱤᱭᱟᱹ ᱫᱷᱟᱣ ᱫᱚ ᱡᱟᱹᱱᱤᱡ ᱤᱧ ᱢᱚᱱᱮᱭᱮᱫᱟᱹᱧ ᱱᱤᱭᱟᱹ ᱫᱷᱟᱣ ᱫᱚᱸᱧ ᱨᱚᱦᱚᱭ ᱜᱮᱭᱟ᱾
ᱚᱻ ᱟᱞᱮ ᱚᱱᱟ ᱜᱟᱰᱟ ᱴᱚᱰᱟ ᱠᱚᱨᱮ ᱵᱟᱹᱫᱽ ᱢᱮᱱᱟᱜᱼᱟ ᱤᱭᱟᱹᱪᱳ ᱤᱭᱟᱹ ᱵᱚᱸ ᱵᱷᱟᱫᱚᱨ ᱵᱚᱸᱜᱟ ᱵᱚᱞᱚ ᱞᱮᱱᱠᱷᱟᱱ ᱜᱮ ᱫᱚᱢᱮ ᱫᱟᱜ ᱾ ᱵᱟᱱ ᱠᱚᱜᱼᱟ ᱥᱮ
ᱦᱚᱸᱻ
ᱢᱟᱱᱮ ᱜᱟᱰᱟ ᱰᱷᱚᱲᱟ ᱠᱚᱨᱮ ᱨᱚᱦᱚᱭ ᱜᱮ ᱵᱟᱞᱮ ᱫᱟᱲᱮᱭᱟᱜᱼᱟᱞᱮ ᱟᱹᱛᱩᱭᱟ ᱨᱚᱦᱚᱭ ᱢᱟᱱᱮ ᱟᱹᱛᱩ ᱩᱛᱟᱹᱨᱟ ᱚᱱᱟ ᱫᱚ ᱦᱟᱸᱜ
ᱚᱻ ᱵᱟᱝ ᱟᱞᱮ ᱫᱚ ᱜᱟᱰᱟ ᱰᱷᱚᱰᱟ ᱠᱷᱚᱱ ᱠᱟᱹᱴᱤᱡ ᱛᱩᱞᱩᱸᱝ ᱪᱮᱛᱟᱱ ᱨᱮᱛᱮ ᱢᱮᱱᱟᱜ ᱛᱟᱞᱮᱭᱟ ᱫᱚ ᱚᱱᱟ ᱱᱤᱭᱟᱹ ᱠᱚᱫᱚ ᱟᱞᱮ ᱫᱚ ᱠᱚᱱᱳ ᱥᱚᱢᱚᱥᱥᱟ ᱵᱟᱹᱱᱩᱜᱼᱟ᱾ ᱛᱚᱵᱮ ᱠᱤᱸᱱᱛᱩ ᱵᱟᱱ ᱞᱮᱠᱟᱱ ᱜᱮᱛᱚ ᱦᱟᱱᱟ ᱫᱷᱟᱨᱮ ᱜᱮᱛᱚ ᱵᱟᱢ ᱯᱟᱨᱚᱢ ᱫᱟᱲᱮᱭᱟᱜᱼᱟ ᱥᱮ᱾ ᱚᱱᱟ ᱦᱩᱭᱩᱜ ᱠᱟᱱᱟ ᱟᱞᱮᱭᱟᱜ ᱫᱚ ᱡᱷᱚᱛᱚ ᱠᱷᱚᱱ ᱥᱚᱢᱚᱥᱥᱟ᱾
ᱚᱻ
ᱚ ᱯᱟᱨᱚᱢ ᱞᱮᱱᱠᱷᱟᱱ ᱜᱮᱢ ᱨᱚᱦᱚᱭ ᱫᱚ ᱜᱟᱱᱚᱜᱼᱟ᱾ ᱚ ᱛᱟᱦᱚᱞᱮ ᱟᱯᱮ ᱫᱚ ᱯᱩᱨᱟᱹ ᱜᱟᱰᱟ ᱞᱟᱛᱟᱨ ᱨᱮᱜᱮ ᱛᱟᱦᱚᱞᱮ ᱵᱟᱝ?
ᱪᱮᱫ?
ᱜᱟᱰᱟ ᱰᱷᱚᱰᱟ ᱨᱮᱜᱮ ᱟᱯᱮᱭᱟᱜ ᱫᱚ ᱜᱟᱰᱟ ᱰᱷᱚᱰᱟ ᱨᱮᱜᱮ?
ᱦᱚᱭ ᱜᱟᱰᱟ ᱰᱚᱰᱷᱟ ᱨᱮ ᱠᱟᱹᱴᱤᱡ ᱢᱮᱱᱟᱜᱼᱟ ᱵᱟᱹᱫᱽ ᱦᱟᱸᱜ᱾
ᱚᱻ ᱴᱷᱤᱠ ᱜᱮᱭᱟ ᱟᱫᱚ ᱜᱟᱰᱟ ᱰᱷᱚᱰᱟ ᱨᱮᱫᱚ ᱦᱳᱭ ᱜᱟᱰᱟ ᱰᱷᱚᱰᱟ ᱨᱮᱫᱚ ᱠᱟᱹᱴᱤᱡ ᱥᱚᱢᱚᱥᱟ ᱫᱚ ᱛᱟᱦᱮᱱ ᱜᱮᱭᱟ ᱢᱤᱫ ᱫᱷᱟᱣ ᱡᱩᱫᱤ ᱫᱚᱢᱮ ᱨᱟᱹᱜᱤ ᱛᱮ ᱫᱟᱜ ᱦᱤᱡᱩᱜᱼᱟ ᱛᱟᱦᱚᱞᱮ ᱡᱚᱛᱚᱭ ᱟᱹᱛᱩ ᱤᱫᱤᱭᱟ᱾ ᱛᱟᱢᱟ ᱡᱟᱦᱟᱸ ᱛᱤᱱᱟᱹᱜ ᱮᱢ ᱨᱚᱦᱚᱭ ᱠᱟᱫᱟ᱾
ᱵᱟᱨᱭᱟ ᱵᱟᱹᱫᱽ ᱢᱮᱱᱟᱜ ᱦᱟᱛᱚ ᱦᱟᱸᱜ ᱚᱱᱟᱜᱮ ᱨᱚᱦᱚᱭ ᱦᱩᱭᱩᱜᱼᱟ ᱱᱤᱭᱟᱹ ᱫᱷᱟᱣ ᱪᱤᱠᱤ ᱫᱟᱭ ᱦᱮᱸᱛᱚᱜ ᱵᱟᱱ ᱟᱠᱟᱫᱟᱭ᱾ ᱯᱚᱨᱮᱛᱮ ᱡᱩᱫᱤ ᱵᱟᱭ ᱵᱟᱱ ᱠᱷᱟᱭ ᱫᱚ ᱦᱟᱸᱜ ᱨᱚᱦᱚᱭ ᱦᱚᱸ ᱠᱟᱜ ᱦᱩᱭᱩᱜᱼᱟ ᱚᱱᱟ ᱦᱚᱸ᱾
ᱦᱳᱭ ᱟᱫᱚ ᱟᱸ ᱛᱟᱦᱞᱮ ᱴᱷᱤᱠ ᱠᱮᱫᱟᱢ᱾ ᱛᱚᱵᱮ ᱱᱤᱭᱟᱹ᱾ ᱛᱚᱵᱮ ᱡᱚᱛᱚ ᱡᱟᱭᱜᱟ ᱨᱮᱜᱮ ᱫᱮᱠᱚ ᱛᱤᱱᱟᱹᱜ ᱡᱟᱭᱜᱟ ᱨᱮ ᱵᱟᱹᱫᱽ ᱢᱮᱱᱟᱜᱼᱟ ᱥᱮ ᱡᱚᱛᱚ ᱨᱮᱜᱮ ᱨᱚᱦᱚᱭ ᱛᱟᱢ᱾ ᱤᱧ ᱦᱚᱸ ᱚᱱᱠᱟᱜᱤᱧ ᱨᱚᱦᱚᱭᱫᱟ ᱟᱲᱟᱜ ᱫᱚ ᱵᱟᱭ ᱜᱟᱱᱚᱜᱼᱟ ᱴᱷᱤᱠ ᱟᱪᱷᱮ ᱯᱚᱨᱤᱥᱛᱷᱤᱛᱤ ᱩᱯᱚᱨᱮ ᱱᱤᱨᱵᱷᱚᱨᱟᱭ ᱡᱟᱦᱟᱸ᱾ ᱡᱟᱭᱜᱟ ᱨᱮ ᱢᱟᱱᱮ ᱡᱩᱫᱤ ᱟᱛᱳᱭᱛᱟᱢ ᱠᱷᱟᱱ ᱪᱮᱫ ᱮᱢ ᱪᱤᱠᱟᱹ ᱫᱟᱲᱮᱭᱟᱜᱼᱟ ᱥᱮ ᱪᱮᱫ?
ᱪᱮᱫ ᱦᱚᱸ ᱵᱟᱢ ᱪᱤᱠᱟᱹ ᱫᱟᱲᱮᱭᱟᱜᱼᱟ ᱟᱹᱛᱩ ᱞᱮᱱᱠᱷᱟᱱ ᱡᱟᱦᱟᱸ ᱯᱚᱭᱥᱟ ᱛᱮᱢ ᱨᱚᱦᱚᱭ ᱠᱟᱜᱼᱟ ᱚᱱᱟ ᱦᱚᱸ ᱵᱟᱢ ᱨᱟ.. ᱠᱟᱵᱼᱟ ᱡᱩᱫᱤ ᱟ. ᱛᱩᱭᱟᱭ᱾
ᱚᱸ ᱟᱫᱚ ᱪᱟᱥᱵᱟᱥ ᱨᱮ ᱱᱤᱭᱟᱹ ᱜᱮ ᱠᱟᱹᱴᱤᱡ ᱛᱩᱞᱩᱝ ᱥᱚᱢᱚᱥᱟ᱾
ᱥᱚᱢᱚᱥᱟ ᱚᱱᱟᱜᱮ᱾
ᱦᱳᱭ ᱵᱟᱠᱷᱟᱱ ᱫᱚ ᱡᱚᱛᱚ ᱜᱤ᱾
ᱦᱳᱭ ᱪᱮᱫ ᱦᱳᱲᱳ ᱠᱚᱫᱚ ᱛᱟᱦᱚᱞᱮ ᱵᱮᱱ ᱨᱚᱦᱚᱭ ᱫᱟ ᱫᱟᱫᱟ?
ᱪᱮᱫ ᱨᱮ ᱵᱟᱝ ᱢᱚᱱᱮ ᱦᱩᱭᱩᱜ ᱠᱟᱱᱟ ᱥᱚᱨᱱᱚ ᱜᱤᱧ ᱨᱚᱦᱚᱭᱟ ᱟᱫᱚ ᱪᱮᱫ ᱮᱢ ᱨᱚᱦᱚᱭᱟ᱾ ᱚᱱᱟᱜᱤᱧ ᱢᱚᱱᱮᱭ-ᱫᱟ ᱦᱟᱸᱜ ᱟᱨ ᱠᱤᱪᱷᱩ ᱡᱟᱭᱜᱟ ᱨᱮᱫᱚ ᱥᱚ ᱠᱚᱨ ᱪᱟᱣᱞᱮᱧ ᱨᱚᱦᱚᱭᱟ ᱢᱚᱱᱮᱭ ᱫᱟ. ᱧ᱾
ᱚᱸ ᱛᱚᱞᱟ ᱠᱚᱫᱚ ᱛᱟᱦᱚᱞᱮ ᱜᱤᱲᱤ ᱠᱮᱫᱟ ᱥᱮ ᱠᱤᱨᱤᱧᱟᱢ ᱛᱚᱞᱟ ᱫᱚ?
ᱛᱚᱞᱟ ᱫᱚ ᱵᱟᱝᱼᱟ ᱛᱚᱞᱟ ᱫᱚ ᱠᱤᱨᱤᱧ ᱠᱟᱛᱮ ᱠᱤᱨᱤᱧ ᱦᱩᱭ ᱟᱠᱟᱱᱟ ᱠᱤᱨᱤᱧ ᱠᱟᱛᱮᱧ ᱜᱤᱰᱤ ᱠᱮᱫᱟ ᱟᱢ ᱫᱚ?
ᱤᱧᱦᱚᱸ ᱠᱤᱨᱤᱧ ᱠᱟᱛᱮ ᱜᱮ ᱟᱨ ᱥᱚᱨᱱᱚ ᱫᱚ ᱚᱲᱟᱜ ᱨᱮ ᱛᱟᱦᱮᱸ ᱠᱟᱱ ᱛᱮ ᱞᱟᱦᱟ ᱫᱷᱟᱣ ᱪᱟᱥ ᱦᱩᱭ ᱞᱮᱱ ᱛᱟᱦᱮᱸᱼᱟ ᱛᱚ᱾
ᱚᱸ ᱞᱟᱦᱟ ᱫᱷᱟᱢ ᱪᱟᱥ ᱞᱮᱫᱟ ᱥᱚᱨᱱᱚ ᱫᱚ?
ᱦᱳᱭ᱾